ᱦᱮᱸ, ᱡᱚᱦᱟᱨ ᱜᱮ ᱜᱚᱝᱠᱮ᱾
ᱦᱮᱸ ᱜᱚᱝᱠᱮ ᱡᱚᱦᱟᱨ ᱜᱮ, ᱡᱚᱦᱟᱨ ᱜᱮ᱾
ᱦᱮᱸ ᱜᱚᱝᱠᱮ ᱨᱚᱲ ᱛᱚ ᱱᱟᱯᱟᱭ ᱜᱮ ᱟᱸᱡᱚᱢᱚᱜ ᱠᱟᱱᱟ ᱜᱚᱝᱠᱮ?
ᱮᱸᱻ ᱜᱚᱝᱠᱮ ᱪᱮᱫ ᱞᱮᱠᱟ ᱪᱚ ᱠᱟᱹᱴᱤᱡ ᱡᱟᱸᱦᱟᱱᱟᱜ ᱯᱟᱨᱚᱢ ᱪᱟᱞᱟᱜ ᱠᱟᱱ ᱞᱮᱠᱟ ᱟᱸᱡᱚᱢᱚᱜ ᱠᱟᱱ ᱫᱚ ᱟᱵᱤᱱᱟᱜ ᱥᱩᱨ ᱥᱩᱨ ᱛᱮ?
ᱟᱪᱪᱷᱟ, ᱟᱪᱪᱷᱟ ᱜᱚᱝᱠᱮ ᱟᱹᱰᱤ ᱱᱟᱯᱟᱭ᱾ ᱟᱨ ᱚᱱᱟ ᱠᱚᱜᱮ ᱚᱸᱰᱮ ᱠᱷᱚᱱ ᱥᱟᱦᱟᱜ ᱨᱮᱱᱟᱜ ᱧᱩᱛᱩᱢ
ᱦᱳᱭ ᱠᱟᱹᱴᱤᱡ ᱥᱟᱦᱟᱜ ᱵᱤᱱ ᱥᱮ ᱡᱩᱫᱤ ᱠᱟᱹᱴᱤᱡ ᱯᱩᱥᱴᱟᱹᱣ ᱥᱟᱺᱦᱤᱡ ᱟᱸᱡᱚᱢᱚᱜ ᱠᱷᱟᱱ᱾
ᱦᱮᱸ ᱜᱚᱝᱠᱮ ᱟᱫᱚ ᱱᱤᱛᱳᱜ ᱚᱠᱟ ᱞᱮᱠᱟ ᱟᱸᱡᱚᱢᱚᱜ ᱠᱟᱱᱟ ᱜᱚᱝᱠᱮ?
ᱱᱤᱛᱳᱜ ᱫᱚ ᱟᱹᱰᱤ ᱪᱷᱤᱢ ᱪᱷᱟᱢ ᱟᱸᱡᱚᱢᱚᱜ ᱠᱟᱱᱟ ᱟᱹᱰᱤ ᱱᱟᱯᱟᱭ᱾
ᱦᱳᱭ ᱜᱚᱝᱠᱮ, ᱟᱫᱚ ᱛᱟᱦᱞᱮ ᱦᱮᱸ ᱜᱚᱝᱠᱮ ᱟᱯᱮ ᱥᱮᱡ ᱫᱚ ᱚᱠᱟ ᱞᱮᱠᱟᱱ ᱚᱲᱟᱜ ᱫᱩᱣᱟᱹᱨ ᱠᱚ ᱢᱮᱱᱟᱜ ᱛᱟᱯᱮᱭᱟ? ᱱᱚᱜ-ᱚ ᱱᱚᱝᱠᱟ ᱟᱞᱮ ᱥᱮᱡ ᱢᱟ ᱧᱮᱞᱚᱜ ᱠᱟᱱᱟ ᱡᱟᱹᱥᱛᱤ ᱧᱤᱫᱟᱹ ᱨᱮᱱᱟᱜ ᱨᱟᱥᱟ ᱠᱚᱨᱮᱱᱟᱜ ᱦᱚᱸ ᱢᱮᱱᱟᱜ-ᱟ᱾ ᱟᱨ ᱚᱱᱟ ᱠᱷᱚᱱ ᱞᱟᱦᱟ ᱛᱮᱫᱚ ᱱᱟᱦᱟᱜ ᱛᱟᱦᱮᱸᱠᱟᱱᱟ ᱜᱚᱝᱠᱮ ᱵᱩᱥᱩᱵ, ᱵᱩᱥᱩᱵ ᱨᱮᱱᱟᱜ᱾ ᱟᱯᱮ ᱥᱮᱫ ᱫᱚ ᱜᱚᱢᱠᱮ?
ᱮᱸᱻ ᱟᱞᱮ ᱥᱮᱫ ᱫᱚ ᱱᱮᱛᱟᱨ ᱫᱚ ᱩᱸᱻ ᱚᱲᱟᱜ ᱵᱟᱠᱚ ᱧᱟᱢᱫᱟ ᱛᱚ ᱢᱟᱱᱮ ᱥᱚᱨᱠᱟᱨ ᱠᱷᱚᱱ ᱟᱫᱚ ᱚᱱᱟᱜᱮ ᱤᱴᱟᱹ ᱚᱲᱟᱜ ᱠᱚ ᱵᱮᱱᱟᱣᱫᱟ᱾ ᱟᱹᱰᱤ ᱦᱚᱲ ᱠᱚᱠᱚ ᱵᱮᱱᱟᱣ ᱠᱟᱫᱟ ᱟᱞᱮ ᱫᱚ ᱟᱹᱣᱨᱤ ᱞᱮ ᱵᱮᱱᱟᱣ ᱵᱟᱲᱟᱭᱟ ᱚᱱᱟ ᱠᱚᱫᱚ ᱟᱨᱤ ᱞᱮ ᱧᱟᱢᱟ᱾ ᱛᱚ, ᱡᱟᱦᱟᱸ ᱵᱩᱥᱩᱵ ᱠᱟᱛᱷᱟ ᱵᱮᱱ ᱞᱟᱹᱭ ᱠᱮᱫᱟ ᱟᱞᱮ ᱱᱚᱣᱟ ᱠᱚᱨᱮ ᱫᱚ ᱢᱮᱸᱫ ᱛᱮᱦᱚᱸ ᱵᱟᱹᱞᱤᱧ ᱯᱚᱨᱚᱠ ᱞᱮᱫᱟ ᱡᱮ ᱵᱩᱥᱩᱵ ᱨᱮᱱᱟᱜ ᱚᱲᱟᱜ ᱫᱚ ᱟᱨᱠᱤ᱾ ᱢᱟᱱᱮ ᱡᱷᱚᱛᱚ ᱦᱚᱲᱟᱜ ᱜᱮ ᱮᱥᱵᱮᱥᱴᱟ ᱚᱲᱟᱜ ᱜᱮ ᱢᱮᱱᱟᱜ-ᱟ ᱟᱨᱠᱤ ᱟᱞᱮ ᱥᱮᱫ ᱫᱚ᱾ ᱦᱟᱥᱟ ᱨᱮᱱᱟᱜ ᱚᱲᱟᱜ ᱜᱮ ᱢᱮᱱᱠᱷᱟᱱ ᱮᱥᱵᱮᱥᱴᱟᱨ ᱠᱚᱜᱮ ᱛᱮᱠᱚ ᱤᱭᱟᱹ ᱠᱟᱫᱟ ᱢᱟᱱᱮ ᱵᱩᱥᱩᱵ ᱚᱲᱟᱜ ᱫᱚ ᱵᱟᱝ ᱧᱟᱢᱚᱜ ᱠᱟᱱᱟ ᱟᱞᱮ ᱥᱮᱫ ᱫᱚ᱾
ᱟᱪᱪᱷᱟ᱾ ᱟᱹᱰᱤ ᱱᱟᱯᱟᱭ ᱱᱚᱣᱟ ᱵᱩᱥᱩᱵ ᱚᱲᱟᱜ ᱨᱮ ᱛᱟᱦᱮᱸ ᱠᱟᱛᱮᱜ ᱚᱠᱟᱞᱮᱠᱟ ᱨᱟᱹᱥᱠᱟᱹ ᱟᱹᱭᱠᱟᱹᱜ-ᱟ ᱥᱮ ᱚᱠᱟᱞᱮᱠᱟ ᱞᱮᱠᱟ ᱱᱟᱯᱟᱭ ᱟᱹᱭᱠᱟᱹᱜ-ᱟ ᱱᱚᱣᱟ ᱫᱚ ᱡᱟᱹᱱᱤᱡ ᱤᱧᱤᱧ ᱢᱚᱱᱮᱭᱟ ᱚᱠᱟ ᱚᱲᱟᱜ ᱨᱮᱦᱚᱸ ᱱᱟᱯᱟᱭ ᱫᱚ ᱵᱟᱝ ᱵᱩᱡᱷᱟᱹᱜ-ᱟ ᱦᱮᱸ ᱥᱮ ᱚᱱᱟ ᱫᱚ ᱵᱩᱥᱩᱵ
ᱦᱮ ᱜᱚᱝᱠᱮ ᱞᱟᱭ ᱵᱤᱱ?
ᱦᱮᱸ ᱤᱧᱫᱩᱧ ᱟᱸᱡᱚᱢ ᱵᱟᱲᱟ ᱟᱠᱟᱫ ᱜᱮᱭᱟ, ᱟᱸᱡᱚᱢ ᱫᱚ ᱵᱟᱝ ᱤᱧ ᱤᱧ ᱛᱟᱦᱮᱸ ᱵᱟᱲᱟ ᱟᱠᱟᱱ ᱜᱤᱭᱟᱹᱧ ᱢᱤᱫ ᱚᱠᱛᱚ ᱛᱚ ᱫᱚ ᱮᱸᱻ ᱵᱩᱥᱩᱵ ᱚᱲᱟᱨ ᱨᱮ ᱱᱚᱜ-ᱚᱭ ᱡᱟᱦᱟᱸ ᱞᱮᱠᱟ ᱱᱤᱭᱟᱹ ᱥᱚᱢᱚᱭ ᱫᱚᱢᱮ ᱜᱚᱨᱚᱢᱫᱟᱭ ᱦᱮᱸ ᱥᱮ ᱵᱟᱝᱟ ᱦᱮᱸ ᱚᱸᱰᱮ ᱵᱩᱥᱩᱵ ᱚᱲᱟᱜ ᱛᱟᱦᱮᱸ ᱞᱮᱠᱷᱟᱱ ᱥᱮ ᱟᱹᱰᱤ ᱨᱮ ᱨᱮᱭᱟᱲ ᱧᱚᱜ ᱜᱮ ᱵᱩᱡᱷᱟᱹᱜ-ᱟ ᱱᱤᱭᱟᱹ ᱥᱚᱢᱚᱭ ᱫᱚ ᱟᱨ ᱡᱩᱫᱤ ᱚᱱᱟ ᱴᱟᱭᱤᱢ ᱨᱮ ᱱᱚᱜᱼᱚᱭ ᱡᱟᱦᱟᱸ ᱞᱮᱠᱟ ᱥᱤᱛ ᱛᱩᱝ ᱫᱟᱭ ᱦᱮᱸ ᱥᱮ ᱵᱟᱝ ᱦᱮᱸ, ᱟᱨ ᱡᱩᱫᱤ ᱫᱟᱜ ᱜᱚᱜ ᱠᱟᱜ-ᱟᱭ ᱢᱟᱱᱮ ᱟᱹᱰ, ᱟᱹᱰᱤ ᱢᱚᱱ ᱟᱵᱚᱣᱟᱜ ᱢᱚᱱᱮ ᱵᱷᱤᱛᱤᱨ ᱨᱮ ᱟᱹᱰᱤ ᱯᱩᱥᱴᱟᱹ ᱥᱟᱺᱦᱤᱡ ᱵᱚᱱ ᱟᱹᱭᱠᱟᱹᱣ ᱜᱚᱫ ᱠᱟᱜ-ᱟ᱾
ᱦᱮᱸ ᱜᱚᱝᱠᱮ ᱟᱹᱰᱤ ᱥᱟᱹᱨᱤ ᱠᱟᱛᱷᱟᱢ ᱞᱟᱹᱭ ᱠᱮᱫᱟ᱾ ᱱᱚᱝᱠᱟ ᱜᱮ ᱵᱩᱥᱩᱵ ᱚᱲᱟᱜ ᱨᱮᱫᱚ ᱜᱚᱨᱚᱢ ᱫᱤᱱ ᱫᱚ ᱱᱟᱦᱟᱜ ᱨᱮᱭᱟᱲ ᱜᱮ ᱟᱹᱭᱠᱟᱹᱜ-ᱟ᱾ ᱟᱨ ᱨᱮᱭᱟᱲ ᱫᱤᱱ ᱫᱚ ᱞᱚᱞᱚᱜ ᱜᱮ ᱟᱹᱭᱠᱟᱹᱜᱼᱟ ᱚᱱᱟᱛᱮ ᱮᱸ ᱛᱷᱚᱲᱟ ᱛᱷᱚᱲᱟ ᱫᱚ ᱱᱟᱦᱟᱸᱜ ᱵᱩᱥᱩᱵ ᱚᱲᱟᱜ ᱠᱚᱫᱚ ᱠᱚ ᱫᱚᱦᱚ ᱵᱟᱲᱟᱟᱣ ᱟᱠᱟᱫ ᱛᱟᱞᱮ ᱜᱮᱭᱟ ᱟᱞᱮ ᱥᱮᱫ ᱫᱚ ᱾ ᱱᱚᱝᱠᱟ ᱯᱮᱲᱟ ᱠᱚᱠᱚ ᱦᱮᱡ ᱵᱟᱲᱟ ᱞᱮᱱᱠᱷᱟᱱ ᱟᱫᱚ ᱵᱩᱥᱩᱵ ᱚᱲᱟᱜ ᱠᱚᱨᱮ ᱜᱤ ᱮᱸ ᱯᱟᱹᱭᱞᱳ ᱨᱮᱫᱚ ᱫᱩᱲᱩᱵ ᱠᱚᱠᱚ ᱮᱢᱟ ᱵᱟᱲᱟ ᱠᱚᱜᱮᱭᱟ, ᱟᱫᱚ ᱪᱟ ᱠᱚ ᱧᱩ ᱵᱟᱲᱟ ᱠᱟᱛᱮ ᱦᱟᱸᱜ ᱟᱫᱚ ᱡᱚᱠᱷᱚᱱ ᱫᱟᱠᱟ ᱠᱚᱠᱚ ᱡᱚᱢᱟ ᱩᱱᱫᱚ ᱵᱩᱥᱩᱵ ᱚᱲᱟᱜ ᱠᱚᱨᱮ ᱜᱮᱠᱚ ᱡᱚᱢᱟ, ᱟᱨᱠᱚᱫᱚ ᱦᱟᱸᱜ ᱠᱚ ᱧᱤᱫᱟᱹ ᱵᱮᱲᱟ ᱦᱟᱸᱜ ᱠᱚ ᱜᱤᱛᱤᱡ ᱡᱤᱨᱟᱹᱣ ᱵᱟᱲᱟᱜᱼᱟ ᱾ ᱩᱱ ᱫᱚ ᱟᱫᱚ ᱦᱟᱸᱱᱟ ᱫᱟᱞᱟᱢ ᱚᱲᱟᱜ ᱠᱚᱨᱮ ᱠᱚ ᱪᱟᱞᱟᱜᱼᱟ᱾ ᱛᱚᱵᱮ ᱟᱞᱮ ᱥᱮᱫ ᱛᱮ ᱦᱟᱸᱜ ᱧᱮᱞᱚᱜ ᱠᱟᱱᱟ ᱱᱮᱛᱟᱨ ᱦᱚᱸ ᱱᱚᱣᱟ ᱵᱩ ᱵᱩᱥᱩᱵ ᱚᱲᱟᱜ ᱫᱚ ᱢᱮᱱᱟᱜ ᱜᱮᱭᱟ ᱥᱟᱶᱛᱮ ᱱᱚᱸᱜᱼᱚ ᱱᱚᱝᱠᱟ ᱴᱟᱹᱞᱤ ᱚᱲᱟᱜ ᱠᱚᱫᱚ ᱢᱮᱱᱟᱜ ᱜᱮᱭᱟ ᱜᱚᱝᱠᱮ ᱟᱞᱮ ᱥᱮᱫ ᱾
ᱮᱸ ᱛᱟᱞᱤ
ᱟᱯᱮ ᱥᱮᱫ ᱫᱚ ᱛᱟᱦᱚᱞᱮ ᱱᱚᱣᱟ ᱠᱚᱫᱚ ᱟᱫ ᱪᱟᱵᱟᱭᱱᱟ?
ᱟᱫ ᱪᱟᱵᱟ ᱫᱚ ᱴᱟᱹᱞᱤ ᱚᱲᱟᱜ ᱫᱚ ᱟᱹᱰᱤ ᱠᱚᱢ ᱜᱮᱭᱟ ᱟᱹᱰᱤ ᱢᱟᱱᱮ ᱮᱠᱫᱚᱢ ᱵᱟᱱᱩᱜ-ᱟ ᱚᱱᱠᱟ ᱫᱚ ᱵᱟᱝ ᱢᱟᱱᱮ ᱟᱹᱰᱤ ᱯᱚᱨᱤᱢᱟᱱ ᱫᱚ ᱟᱹᱰᱤ ᱠᱚᱢᱟ ᱟᱨ ᱵᱩᱥᱩᱵ ᱚᱲᱟᱜ ᱫᱚ ᱞᱟᱹᱭ ᱞᱮᱠᱷᱟᱱ ᱫᱚ ᱮᱠᱫᱚᱢ ᱜᱮ ᱵᱟᱹᱱᱩᱜᱼᱟ ᱾
ᱟᱪᱪᱷᱟ ᱾
ᱮᱠᱫᱚᱢ ᱪᱟᱵᱟ ᱩᱛᱟᱹᱨ ᱟᱞᱮ ᱥᱮᱫ ᱫᱚ, ᱟᱫᱚ ᱵᱩᱥᱩᱵ ᱚᱲᱟᱜ ᱫᱚ ᱱᱤᱭᱟᱹ ᱠᱟᱨᱚᱱ ᱛᱮ ᱵᱟᱠᱚ ᱜᱮ ᱵᱮᱱᱟᱣ ᱫᱟ ᱥᱮ ᱵᱟᱠᱚ ᱫᱚᱦᱚᱭᱫᱟ ᱱᱚᱸᱜᱼᱚᱭ ᱢᱤᱫ ᱥᱮᱨᱢᱟ ᱵᱟᱨ ᱥᱮᱨᱢᱟ ᱪᱟᱞᱟᱜᱼᱟ ᱤᱱᱟᱹ ᱛᱟᱭᱱᱚᱢ ᱟᱵᱟᱨ ᱵᱚᱫᱚᱞ ᱢᱮ ᱾ ᱟᱨᱚ ᱢᱤᱫ ᱥᱮᱨᱢᱟ ᱵᱟᱨ ᱥᱮᱨᱢᱟ ᱪᱟᱞᱟᱜᱼᱟ ᱟᱨᱚ ᱵᱚᱫᱚᱞ ᱢᱮ ᱟᱨ ᱚᱱᱟ ᱡᱟᱭᱜᱟ ᱨᱮ ᱟᱢᱟᱜ ᱡᱩᱫᱤ ᱮᱥᱵᱮᱥᱴᱟᱨ ᱨᱮᱱᱟᱜ ᱚᱲᱟᱜ ᱛᱟᱦᱮᱸᱱ ᱛᱟᱢᱟ ᱦᱮᱸ ᱥᱮ ᱵᱟᱝᱟ ᱦᱮᱸ, ᱛᱚ ᱟᱹᱰᱤ ᱫᱤᱱ ᱜᱮ ᱴᱮᱠᱟᱣ ᱫᱷᱟᱨᱟᱢᱚᱜ ᱛᱟᱢᱟ ᱟᱨᱠᱤ ᱦᱮᱸ ᱥᱮ ᱵᱟᱝᱼᱟ?
ᱦᱮᱸ ᱜᱚᱝᱠᱮ ᱟᱫᱚ ᱱᱚᱸᱜᱼᱚ ᱱᱚᱣᱟ ᱮᱰᱵᱮᱥᱴᱟᱨ ᱠᱤᱨᱤᱧ ᱥᱚᱢᱚᱭ ᱦᱚᱸ ᱱᱟᱦᱟᱸᱜ ᱯᱩᱭᱥᱟ ᱠᱚᱦᱚᱸ ᱟᱭᱢᱟ ᱜᱮ ᱞᱟᱜᱟᱣᱼᱟ ᱟᱫᱚ ᱚᱱᱟᱛᱮ ᱱᱚᱸᱜᱼᱚᱭ ᱡᱟᱦᱟᱸ ᱵᱚᱱ ᱪᱟᱥ ᱫᱟ ᱦᱩᱲᱳ ᱟᱫᱚ ᱱᱚᱣᱟ ᱦᱩᱲᱳ ᱨᱮᱱᱟᱜ ᱱᱚᱣᱟ ᱠᱷᱚᱲ ᱟᱴᱤ ᱠᱚᱛᱮ ᱥᱮ ᱵᱩᱥᱩᱵ ᱠᱚᱛᱮ ᱜᱮ ᱱᱟᱦᱟᱸᱜ ᱱᱚᱣᱟ ᱥᱟᱹᱲᱤᱢ ᱫᱚ ᱟᱞᱮ ᱫᱚᱠᱚ ᱫᱟᱵ ᱫᱟ ᱥᱟᱶᱛᱮ ᱱᱚᱸᱜᱼᱚᱭ ᱱᱚᱣᱟ ᱴᱟᱞᱤ ᱵᱟᱹᱜᱲᱟᱹ ᱨᱮᱱᱟᱜ ᱡᱟᱦᱟᱸ ᱱᱚᱣᱟ ᱵᱟᱹᱜᱲᱟᱹ ᱠᱚᱛᱮ ᱦᱚᱸᱠᱚ ᱫᱟᱵ ᱫᱟ ᱢᱚᱡᱽ ᱜᱮ ᱴᱤᱱ ᱚᱲᱟᱜ ᱞᱮᱠᱟᱜᱮ ᱧᱮᱞᱚᱜᱼᱟ ᱜᱚᱢᱠᱮ, ᱟᱫᱚ
ᱞᱟᱦᱟ ᱞᱟᱦᱟᱛᱮ ᱧᱮᱞ ᱵᱟᱲᱟ ᱦᱩᱭ ᱠᱟᱱ ᱛᱟᱦᱮᱸᱫ ᱟᱨ ᱛᱟᱞᱮ ᱯᱟᱜᱲᱟ ᱴᱟ ᱱᱮᱛᱟᱨ ᱫᱚ ᱚᱱᱠᱟ ᱫᱚ ᱵᱟᱝ ᱧᱟᱢᱚᱜ ᱠᱟᱱᱟ ᱥᱮ, ᱟᱵᱚ ᱡᱚᱠᱷᱚᱱ ᱠᱟᱹᱴᱤᱡ ᱵᱚᱱ ᱛᱟᱦᱮᱸ ᱠᱟᱱᱟ ᱦᱮᱸ ᱥᱮ ᱵᱟᱝ ᱚᱱᱟ ᱚᱠᱛᱚ ᱫᱚ ᱠᱟᱹᱴᱤᱡ ᱵᱷᱟᱜᱮ ᱧᱚᱜ ᱜᱮ ᱧᱮᱞᱚᱜ ᱛᱟᱦᱮᱸᱫ ᱱᱮᱛᱟᱨ ᱫᱚ ᱚᱱᱟ ᱠᱚᱫᱚ ᱡᱷᱚ ᱛᱚ ᱟᱫ ᱪᱟᱵᱟᱜ ᱠᱟᱱᱟ ᱥᱮ?
ᱦᱮᱸ ᱜᱚᱝᱠᱮ ᱵᱟᱹᱭ ᱵᱟᱹᱭᱛᱮ ᱱᱚᱣᱟ ᱠᱚᱫᱚ ᱟᱫ ᱪᱟᱵᱟᱜ ᱠᱟᱱᱟ᱾ ᱟᱫᱚ ᱟᱞᱮ ᱥᱮᱫ ᱦᱚᱸ ᱱᱚᱣᱟ ᱴᱟᱹᱞᱤ ᱚᱲᱟᱜ ᱛᱟᱞᱮ ᱵᱟᱹᱜᱲᱟᱹ ᱚᱲᱟᱜ ᱥᱟᱶᱛᱮ ᱱᱚᱣᱟ ᱵᱩᱥᱩᱵ ᱚᱲᱟᱜ ᱠᱚᱫᱚ ᱛᱷᱚᱲᱟ ᱛᱷᱚᱲᱟ ᱠᱚᱫᱚ ᱢᱮᱱᱟᱜ ᱜᱮᱭᱟ ᱦᱟᱸᱜ᱾ ᱡᱟᱦᱟᱸ ᱠᱚᱨᱮ ᱫᱟᱠᱟ ᱩᱛᱩ ᱵᱟᱲᱟᱭᱟᱠᱚ ᱱᱚᱣᱟ ᱠᱚᱨᱮ ᱫᱚ ᱚᱱᱟᱠᱚ ᱚᱲᱟᱜ ᱜᱤ ᱢᱮᱱᱟᱜᱼᱟ᱾ ᱱᱚᱣᱟ ᱛᱟᱞᱮ ᱵᱟᱹᱜᱲᱟᱹ ᱨᱮᱱᱟᱜ ᱪᱟᱞ ᱥᱟᱶᱛᱮ ᱟᱫᱚᱢ ᱠᱚᱣᱟᱜ ᱟᱫᱚ ᱵᱩᱥᱩᱵ ᱚᱲᱟᱜ ᱟᱫᱚ ᱞᱟᱹᱭ ᱜᱟᱱᱚᱜᱼᱟ ᱵᱟᱹᱲᱛᱤ ᱦᱚᱲᱟᱜ ᱜᱮ ᱵᱩᱥᱩᱵ ᱚᱲᱟᱜ ᱫᱚ ᱱᱟᱦᱟᱸᱜ ᱢᱮᱱᱟᱜ ᱜᱮᱭᱟ ᱥᱟᱶᱛᱮ ᱱᱚᱝᱠᱟ ᱫᱚᱞᱟᱱ ᱚᱲᱟᱜ ᱦᱚᱸ ᱢᱮᱱᱟᱜ ᱜᱮᱭᱟ᱾ ᱟᱫᱚ ᱱᱚᱝᱠᱟ ᱯᱮᱲᱟ ᱠᱚᱠᱚ ᱡᱤᱨᱟᱹᱣ ᱵᱟᱲᱟᱜ ᱞᱟᱹᱜᱤᱫ ᱱᱚᱣᱟ ᱵᱩᱥᱩᱵ ᱚᱲᱟᱜ ᱫᱚ ᱥᱟᱱᱟᱢ ᱠᱚᱜᱮ ᱠᱚ ᱵᱮᱱᱟᱣ ᱵᱟᱲᱟ ᱠᱟᱜᱼᱟ ᱜᱚᱝᱠᱮ᱾
ᱟᱪᱪᱷᱟ ᱟᱪᱷᱟ ᱾
ᱟᱫᱚ ᱛᱟᱦᱞᱮ ᱜᱚᱝᱠᱮ ᱟᱯᱮᱭᱟᱜ ᱫᱚ ᱡᱚ ᱵᱤᱞᱤ ᱡᱚᱢ ᱞᱮᱠᱟᱱᱟᱜ ᱫᱚ ᱪᱮᱫ ᱠᱚ ᱫᱟᱨᱮ ᱠᱚ ᱢᱮᱱᱟᱜ ᱛᱟᱯᱮᱭᱟ ᱜᱚᱢᱠᱮ?
ᱢᱮᱱᱟᱜ ᱜᱮᱭᱟ ᱟᱭᱢᱟ ᱠᱤᱪᱷᱩ ᱜᱟᱱ ᱜᱮ᱾ ᱩᱞ ᱢᱮᱱᱟᱜᱼᱟ ᱠᱟᱱᱴᱷᱟᱲ ᱢᱮᱱᱟᱜᱼᱟ ᱟ ᱞᱮᱵᱩ ᱢᱮᱱᱟᱜᱼᱟ ᱟ ᱯᱮ ᱯᱤᱭᱟᱹᱨᱤ ᱢᱮᱱᱟᱜᱼᱟ ᱟᱵᱚ ᱥᱮᱫ ᱟᱯᱮ ᱥᱮᱫ ᱫᱚ ᱪᱮᱫ ᱞᱮᱠᱟ ᱠᱚ ᱞᱟᱹᱭᱟ ᱚᱱᱟ ᱫᱚ ᱵᱟᱲᱟᱭ ᱵᱟᱹᱱᱩᱜᱼᱟ ᱯᱤᱭᱟᱹᱨᱤ ᱠᱚ ᱞᱟᱹᱭᱟ ᱛᱚ ᱱᱚᱣᱟ ᱠᱚᱫᱚ ᱡᱚ ᱵᱤᱞᱤ ᱫᱚ ᱱᱚᱣᱟ ᱠᱚᱜᱮ ᱢᱮᱱᱟᱜᱼᱟ ᱟᱨ ᱠᱩᱫ ᱵᱤᱞᱤ ᱢᱮᱱᱟᱜᱼᱟ ᱟᱨ ᱠᱟᱹᱡᱩ ᱵᱤᱞᱤ
ᱟᱪᱪᱷᱟ ᱜᱚᱝᱠᱮ ᱟᱹᱰᱤ ᱱᱟᱯᱟᱭ ᱟᱞᱮ ᱥᱮᱫ ᱫᱚ ᱱᱟᱦᱟᱜ ᱱᱚᱜᱼᱚ ᱱᱚᱝᱠᱟ ᱠᱟᱡᱩ ᱫᱚ ᱱᱟᱦᱟᱜ ᱵᱟᱹᱱᱩᱜᱼᱟ ᱥᱟᱶᱛᱮ ᱱᱚᱜᱼᱚ ᱱᱚᱣᱟ ᱛᱮᱨᱮᱞ ᱠᱩᱜᱮ ᱵᱟᱹᱱᱩᱜᱼᱟ ᱟᱨ ᱤᱱᱟᱹ ᱪᱷᱟᱲᱟ ᱠᱟᱛᱮᱫ ᱥᱟᱱᱟᱢ ᱠᱚ ᱞᱮᱠᱟᱱᱟᱜ ᱥᱟᱱᱟᱢ ᱞᱮᱠᱟᱱᱟᱜ ᱡᱚ ᱵᱤᱞᱤ ᱜᱮ ᱱᱟᱦᱟᱜ ᱢᱮᱱᱟᱜᱼᱟ ᱦᱮᱸ ᱟᱫᱚ ᱱᱚᱣᱟ ᱠᱚ ᱡᱚᱢ ᱵᱤᱞᱮ ᱡᱚᱢ ᱠᱟᱛᱮᱫ ᱟᱹᱰᱤ ᱨᱟᱹᱥᱠᱟᱹ ᱜᱮ ᱵᱩᱡᱷᱟᱹᱜᱼᱟ ᱱᱚᱜᱼᱚ ᱱᱚᱝᱠᱟ ᱜᱚᱨᱚᱢ ᱫᱤᱱ ᱡᱩᱫᱤ ᱱᱚᱣᱟ ᱠᱚ ᱡᱚᱵᱤᱞᱤᱢ ᱡᱚᱢᱟ ᱥᱮ ᱜᱚᱝᱠᱮ ᱮᱠᱟᱞ ᱡᱤᱣᱤ ᱢᱚᱱᱮ ᱠᱚ ᱨᱟᱲᱮᱡ ᱩᱛᱟᱹᱨᱚᱜ ᱛᱟᱢᱟ ᱡᱟᱦᱟᱸ ᱞᱮᱠᱟ ᱱᱟᱦᱟᱜ ᱱᱚᱜᱼᱚᱭ ᱱᱮᱛᱟᱨ ᱫᱤᱱ ᱫᱚ ᱱᱚᱣᱟ ᱱᱟᱦᱟᱜ ᱵᱤᱞᱤᱜᱼᱟ ᱱᱚᱣᱟ ᱰᱟᱹᱦᱩ ᱡᱚᱡᱚ ᱡᱚᱡᱚ ᱧᱚᱜ ᱜᱮ ᱥᱤᱵᱤᱞᱟ ᱦᱟᱜ ᱦᱮᱲᱮᱢ ᱦᱮᱲᱮᱢ ᱦᱮᱸ ᱜᱚᱝᱠᱮ ᱵᱤᱞᱤ ᱞᱮᱱᱠᱷᱟᱱ ᱫᱚ ᱥᱟᱥᱟᱝ ᱜᱮ ᱱᱟᱦᱟᱜ ᱵᱤᱞᱤᱜᱼᱟ ᱜᱚᱝᱠᱮ ᱱᱚᱣᱟ ᱫᱚ
ᱚ ᱵᱟᱝ ᱧᱮᱞ ᱵᱟᱲᱟ ᱦᱩᱭ ᱠᱟᱱᱟ
ᱪᱮᱞᱤ ᱪᱚ ᱱᱟᱦᱟᱸᱜ ᱮ ᱨᱟᱜ ᱮᱫᱟ ᱟᱫᱚ ᱜᱚᱝᱠᱮ ᱠᱟᱹᱴᱤᱡ ᱮᱢ ᱥᱟᱦᱟ ᱧᱚᱜ ᱞᱮᱱᱠᱷᱟᱱ ᱱᱟᱯᱟᱭ ᱠᱚᱜᱼᱟ ᱦᱮᱸᱥᱮ
ᱟᱪᱪᱷᱟ ᱟᱪᱪᱷᱟ ᱠᱟᱹᱴᱤᱡ ᱞᱤᱧ ᱥᱟᱦᱟᱜ ᱠᱟᱱᱟ ᱛᱟᱦᱞᱮ ᱪᱮᱬᱮ ᱨᱟᱜ ᱫᱟ
ᱟᱪᱪᱷᱟ ᱜᱚᱝᱠᱮ ᱟᱹᱰᱤ ᱱᱟᱯᱟᱭ ᱟᱫᱚ ᱱᱟᱯᱟᱭ ᱫᱚ ᱱᱟᱦᱟᱜ ᱵᱟ. ᱧ ᱫᱚ ᱮ ᱥᱟᱥᱟᱝ ᱜᱮ ᱱᱟᱦᱟᱜ ᱵᱤᱞᱤᱜᱼᱟ ᱟᱫᱚ ᱟᱡᱛᱮᱜᱮ ᱧᱩᱨᱦᱩᱜᱼᱟ ᱫᱟᱨᱮ ᱠᱷᱚᱱ ᱟᱫᱚ ᱧᱩᱨᱩ ᱠᱷᱟᱱᱜᱮ ᱯᱚᱥᱟᱜ ᱫᱚ ᱯᱚᱥᱟᱜᱚᱜ ᱜᱮᱭᱟ ᱮᱱᱛᱮ ᱨᱮᱦᱚᱸ ᱞᱮ ᱡᱚᱢ ᱜᱮᱭᱟ ᱟᱹᱰᱤ ᱱᱟᱼᱼ ᱯᱟᱭ ᱵᱩᱡᱷᱟᱹᱜᱼᱟ ᱱᱚᱣᱟ ᱰᱟᱹᱦᱩ ᱵᱤᱞᱤ ᱡᱚᱢ ᱠᱟᱛᱮ ᱟᱫᱚ ᱦᱚᱜᱼᱚ ᱱᱚᱣᱟ ᱠᱚᱞᱮ ᱡᱚᱢ ᱠᱟᱫᱟ ᱥᱟᱶᱛᱮ ᱞᱟᱯᱟᱝ ᱠᱚᱞᱮ ᱡᱚᱢ ᱟᱠᱟᱫᱟ ᱚᱱᱟ ᱫᱚᱵᱚᱱ ᱡᱚᱢ ᱨᱮᱫᱚ ᱵᱩᱵᱩᱞ ᱦᱚᱸ ᱵᱩᱵᱩᱞ ᱜᱮᱭᱟ ᱜᱚᱝ ᱦᱮᱸ ᱜᱚᱝᱠᱮ ᱱᱚᱣᱟ ᱫᱚ ᱱᱟᱦᱟᱜ ᱵᱤᱨ ᱠᱚᱨᱮ ᱫᱟᱨᱮ ᱵᱟᱲᱟᱜᱼᱟ ᱱᱚᱣᱟ ᱞᱚᱯᱚᱝ ᱫᱚ ᱟᱫᱚ ᱱᱚᱣᱟ ᱫᱚ ᱦᱟᱱᱟ ᱠᱚᱴᱮᱡ ᱠᱟᱛᱮᱜ ᱠᱚ ᱡᱚᱢᱟ ᱦᱮᱸ ᱚᱱᱟ ᱵᱷᱤᱛᱟᱹᱨ ᱨᱮ ᱡᱟᱝ ᱛᱟᱦᱮᱱᱟ ᱱᱟᱜ ᱚᱱᱮ ᱚᱱᱟ ᱠᱟᱹᱡ ᱠᱚ ᱡᱚᱢᱟ ᱜᱚᱝᱠᱮ ᱟᱫᱚ ᱟᱯᱮᱯᱮ ᱡᱚᱢ ᱵᱟᱲᱟ ᱟᱠᱟᱫᱟ ᱱᱚᱣᱟ ᱞᱚᱯᱚᱝ ᱜᱚᱝᱠᱮ ᱟᱢᱠᱤ ᱤᱧᱟᱹᱜ ᱨᱚᱲᱮᱢ ᱟᱸᱡᱚᱢ ᱧᱟᱢᱫᱟ
ᱞᱚᱯᱳᱝ ᱵᱤᱨᱤᱫ ᱟᱠᱚ